ᱵᱷᱳᱭᱨᱳᱵ ᱥᱛᱷᱟᱱ ᱦᱩᱸ ᱡᱚᱦᱟᱨ ᱜᱮ ᱥᱟᱹᱜᱩᱱ ᱥᱮᱛᱟᱜ
ᱦᱳᱭ ᱟᱣ ᱟᱣᱟᱡᱽ ᱠᱚ ᱵᱷᱟᱹᱜᱤ ᱫᱷᱟᱨᱟ ᱜᱮ ᱟᱸᱡᱚᱢᱚᱜ ᱠᱟᱱᱟ
ᱟᱪᱪᱷᱟ ᱟᱵᱤᱱᱟᱜ ᱚᱝᱠᱟᱜᱮ ᱟᱹᱰᱤ ᱵᱷᱟᱹᱞᱤ ᱟᱸᱡᱚᱢᱚᱜ ᱠᱟᱱᱟ ᱛᱚ ᱛᱟᱦᱚᱞᱮ ᱠᱷᱟᱱ ᱫᱚ ᱪᱮᱫ ᱵᱚᱱ ᱪᱤᱠᱟᱹᱭᱫᱟ
ᱦᱳᱭ ᱡᱤᱨᱟᱹᱣ ᱵᱟᱲᱟ ᱦᱩᱭ ᱠᱟᱱᱟ ᱱᱤᱛᱚᱜ ᱫᱚ ᱥᱮᱛᱟᱜ ᱵᱤᱨᱤᱫ ᱠᱟᱛᱮᱫ ᱱᱟᱦᱟᱜ ᱱᱚ ᱫᱟᱹᱛᱟᱹᱱᱤ ᱵᱟᱲᱟ ᱠᱟᱛᱮᱫ ᱱᱚᱜᱼᱚᱭ ᱟ ᱨᱚᱯᱚᱲᱚᱜ ᱦᱩᱭᱩᱜ ᱠᱟᱱᱟ ᱦᱚᱲ ᱠᱚ ᱥᱟᱶ ᱛᱮᱜᱮ ᱱᱟᱦᱟᱜ ᱱᱚᱜᱚᱭ ᱮᱯ ᱨᱮ
ᱛᱟᱦᱚᱞᱮ ᱜᱚᱝᱠᱮ ᱟᱯᱮ ᱥᱮᱫ ᱫᱚ ᱫᱟᱜ ᱡᱟᱹᱲᱤ ᱠᱚᱫᱚ ᱱᱟᱦᱟᱜ ᱪᱮᱫ ᱞᱮᱠᱟ ᱟᱨ ᱟᱵᱮᱱ ᱫᱚ ᱪᱮᱫ ᱵᱮᱱ ᱪᱮᱠᱟᱭ ᱫᱟ ᱱᱤᱛᱚᱜ
ᱵᱟ ᱱᱚᱝᱠᱟ ᱫᱟᱜ ᱡᱟᱹᱲᱤ ᱠᱚᱫᱚ ᱵᱟᱝ ᱦᱩᱭᱩᱜ ᱠᱟᱱᱟ ᱟᱨ ᱱᱚᱝᱠᱟ ᱫᱚ ᱱᱤᱛᱚᱜ ᱫᱚ ᱥᱤᱛᱩᱝ ᱤᱫᱤᱭᱮᱫᱟ ᱦᱟᱞᱠᱟ ᱦᱟᱞᱠᱟ ᱜᱮ ᱟᱵᱚᱦᱟᱣᱟ ᱠᱚ ᱫᱚ ᱴᱷᱤᱠ ᱧᱚᱜ ᱜᱮᱭᱟ ᱟᱨ ᱟᱞᱤᱧ ᱫᱚ ᱱᱤᱛᱳᱜ ᱢᱟ ᱦᱚᱸᱜᱼᱚᱭ ᱫᱩᱲᱩᱵ ᱦᱩᱭ ᱟᱵᱤᱱ ᱥᱟᱶᱛᱮ ᱜᱚᱞᱯᱚ ᱦᱩᱭᱩᱜ ᱠᱟᱱᱟ ᱟᱹᱵᱤᱱ ᱜᱮ ᱪᱮᱫ ᱠᱚᱵᱤᱱ ᱪᱤᱠᱟᱹᱭᱮᱜᱼᱟ
ᱠᱮ ᱟᱫᱚ ᱱᱟᱦᱟᱜ ᱟᱵᱮᱱᱟᱜ ᱛᱷᱚᱲᱟ ᱵᱮᱠᱜᱨᱟᱣᱩᱱᱰ ᱨᱮ ᱱᱟᱦᱟᱜ ᱦᱚᱲ ᱠᱚᱠᱚ ᱨᱚᱲᱮᱫ ᱠᱟᱱᱟ ᱱᱟᱦᱟᱜ ᱟᱫᱚ ᱟᱣᱟᱡᱽ ᱠᱚ ᱛᱷᱚᱲᱟ ᱛᱷᱚᱲᱟ ᱟᱸᱡᱚᱢᱚᱜ ᱠᱟᱱᱟ ᱟᱫᱚ ᱛᱷᱚᱲᱟ ᱜᱟᱱ ᱚᱱᱠᱟᱱ ᱯᱷᱟᱸᱠᱟ ᱥᱮᱫ ᱵᱮᱱ ᱥᱮᱱ ᱞᱮᱱᱠᱷᱟᱱ ᱵᱷᱟᱹᱜᱤ ᱦᱩᱭ ᱠᱚᱜᱼᱟ ᱵᱟᱱᱟ ᱦᱚᱲ ᱞᱟᱹᱜᱤᱫ ᱛᱮ
ᱟᱪᱪᱷᱟ ᱟᱪᱪᱷᱟ ᱦᱤᱛᱳᱜ ᱴᱷᱤᱠ ᱜᱮᱭᱟ
ᱦᱳᱭ ᱴᱷᱤᱠ ᱫᱚ ᱴᱷᱤᱠ ᱜᱮᱭᱟ ᱱᱟᱦᱟᱜ ᱟᱫᱚ ᱟᱵᱮᱱ ᱛᱷᱚᱲᱟ ᱯᱷᱟᱨᱟᱜ ᱢᱟᱱᱮ ᱟᱸᱡᱚᱢᱚᱜ ᱩᱱᱠᱩ ᱠᱚ ᱨᱚᱲᱮᱫ ᱠᱟᱱᱟ ᱦᱟᱸᱜ ᱟᱫᱚ ᱚᱱᱟᱞᱤᱧ ᱟᱸᱡᱚᱢ ᱴᱷᱤᱠᱟᱹᱭᱮᱜ ᱠᱟᱱᱟ ᱟᱫᱚ ᱱᱟᱜ ᱡᱩᱫᱤ ᱵᱟᱱᱟ ᱦᱚᱲᱟᱜ ᱠᱚᱞ ᱡᱩᱫᱤ ᱟᱻ ᱨᱤᱡᱮᱠᱴ ᱞᱮᱱᱠᱷᱟᱱ ᱱᱟᱦᱜ ᱢᱩᱥᱠᱤᱞ ᱞᱟᱝ ᱯᱟᱲᱟᱣ ᱫᱟᱲᱮᱭᱟᱜᱼᱟ ᱤᱱᱟᱹ ᱜᱮ ᱵᱚᱞᱮ
ᱦᱮᱸ ᱛᱚ
ᱟᱨ ᱱᱚᱣᱟ ᱨᱮᱱᱟᱜ ᱜᱟᱭᱤᱰ ᱞᱟᱭᱤᱱᱥ ᱢᱟᱵᱮᱱ ᱵᱟᱲᱟᱭ ᱜᱮ ᱱᱚᱦᱟᱜ ᱡᱮ ᱵᱟᱨᱦᱮ ᱨᱮ ᱢᱟᱱᱮ ᱦᱚᱲ ᱠᱚᱣᱟᱜ ᱨᱚᱲ ᱡᱮᱢᱚᱱ ᱵᱟᱝ ᱦᱤᱡᱩᱜ ᱱᱟᱦᱟᱜ ᱦᱚᱳᱭᱥᱮ ᱛᱟᱞᱦᱮ ᱜᱚᱝᱠᱮ ᱪᱤᱫ ᱴᱚᱯᱤᱠ ᱱᱤᱭᱟᱹ ᱞᱟᱝ ᱠᱚᱛᱷᱟᱭᱟ ᱛᱟᱦᱚᱞᱮ ᱞᱟᱹᱭ ᱛᱟᱞᱟᱝ ᱢᱮ ᱟᱵᱮᱱ ᱴᱷᱮᱱ ᱡᱟᱦᱱᱟᱜ ᱚᱝᱠᱟ ᱴᱚᱯᱤᱝ ᱢᱮᱱᱟᱜᱼᱟ
ᱴᱚᱯᱤᱠ ᱵᱚᱞᱛᱮ ᱟᱵᱚ ᱟᱵᱚᱣᱟᱝ ᱥᱚᱢᱟᱡᱽ ᱞᱤᱭᱟᱹᱜᱮ ᱞᱟᱹᱭ ᱵᱮᱱ ᱛᱟᱞᱦᱮ
ᱟᱪᱪᱷᱟ ᱥᱚᱢᱟᱡᱽ ᱱᱤᱭᱮ ᱫᱚ ᱦᱮᱸ ᱡᱮᱢᱚᱱ ᱦᱟᱹᱱᱰᱤ ᱯᱟᱹᱣᱨᱟᱹ ᱡᱮᱢᱚᱱ ᱟᱵᱚ ᱥᱚ ᱢᱟᱡᱽ ᱨᱮᱱᱦᱟᱜ ᱟᱹᱰᱤ ᱟᱸᱴ ᱵᱚᱱ ᱵᱮᱵᱚᱦᱟᱨᱮᱜ ᱠᱟᱱᱟ ᱦᱳᱭᱥᱮ ᱱᱚᱣᱟ ᱴᱚᱯᱤᱠ ᱞᱟᱝ ᱠᱟᱛᱷᱟ ᱞᱮᱠᱷᱟᱱ ᱟᱹᱰᱤ ᱵᱮᱥ ᱞᱟᱝ ᱨᱚᱯ ᱨᱚᱯᱚᱲ ᱠᱮᱭᱟ ᱦᱳᱭ ᱥᱮ
ᱦᱳᱭᱛᱳ ᱦᱳᱭ ᱚᱱᱟᱜᱮ ᱠᱟᱹᱴᱤᱡ ᱞᱟᱹᱭ ᱢᱟᱲᱟᱝ ᱵᱮᱱ
ᱦᱳᱭ ᱛᱟᱦᱞᱮ ᱜᱚᱝᱠᱮ ᱟ ᱟᱯᱮ ᱥᱮᱫ ᱫᱚ ᱱᱟᱜ ᱦᱟᱺᱰᱤ ᱯᱟᱹᱣᱨᱟᱹ ᱠᱚᱫᱚ ᱠᱚ ᱟ ᱟᱹᱠᱷᱨᱤᱧ ᱛᱟᱸᱦᱮᱱᱟ ᱥᱮ ᱵᱟᱝ ᱦᱟᱴ ᱠᱚᱨᱮ ᱤᱭᱟᱹ ᱠᱚᱨᱮ ᱟᱛᱳ ᱠᱚᱨᱮ ᱥᱮ ᱱᱚᱝᱠᱟ ᱛᱮ ᱱᱚᱣᱟ ᱡᱟᱦᱟᱱ ᱱᱟᱜ ᱯᱚᱨᱚᱵᱽ ᱠᱚ ᱦᱩᱭᱩᱜ ᱥᱮ ᱛᱣᱦᱟᱨ ᱠᱚ ᱦᱩᱭᱩᱜ ᱚᱱᱟ ᱚᱠᱛᱮ
ᱟᱹᱛᱩ ᱠᱚᱨᱮ ᱫᱚ ᱵᱟ, ᱱᱚᱣᱟ ᱟᱞᱮ ᱟᱹᱛᱩ ᱠᱚᱨᱮ ᱫᱚ ᱚᱝᱠᱟ ᱫᱚ ᱵᱟᱠᱚ ᱤᱭᱟᱹᱼᱟ ᱠᱤᱱᱛᱩ ᱦᱮᱸ ᱟᱨ ᱱᱚᱝᱠᱟ ᱟᱞᱮ ᱯᱟᱥᱮ ᱟᱛᱳ ᱠᱚᱫᱚ ᱦᱩᱭᱩᱜ ᱜᱮᱭᱟ ᱛᱤᱠᱤ ᱵᱟᱲᱟ ᱠᱚᱫᱚ ᱠᱤᱱᱛᱩ ᱟᱞᱮ ᱟᱛᱳ ᱨᱮᱫᱚ ᱚᱝᱠᱟ ᱛᱤᱠᱤ ᱵᱟᱲᱟ ᱵᱟᱝ ᱦᱩᱭᱩᱜ ᱜᱮᱭᱟ ᱟᱨ ᱱᱚᱝᱠᱟ ᱦᱟᱴ ᱯᱟᱛᱟ ᱨᱮᱫᱚ ᱚᱱᱟ ᱞᱟᱹᱭ ᱞᱮᱱᱠᱷᱟ ᱠᱷᱟᱱ ᱫᱚ ᱟᱹᱞᱤᱧ ᱫᱚ ᱦᱟᱜ ᱦᱟᱴ ᱯᱟᱛᱟ ᱫᱚ ᱵᱟᱹᱞᱤᱧ ᱥᱮᱱᱚᱜ ᱜᱮᱭᱟ ᱛᱚ ᱚᱱᱟᱫᱚ ᱵᱟᱹᱞᱤᱧ ᱞᱟᱹᱭ ᱫᱟᱲᱮᱭᱟᱵᱮᱱ ᱠᱟᱱ ᱜᱮᱭᱟ
ᱦᱳᱭ ᱟᱫᱚ ᱱᱟᱦᱟᱜ ᱚᱱᱮ ᱵᱮᱱ ᱞᱟᱹᱭ ᱠᱮᱜ ᱞᱮᱠᱟ ᱟᱛᱳ ᱟᱛᱳ ᱠᱚᱨᱮ ᱫᱚ ᱱᱟᱦᱟᱜ ᱠᱚ ᱛᱚᱵᱮ ᱠᱚ ᱦᱟᱺᱰᱤ ᱠᱚᱠᱚ ᱤᱭᱟᱹ ᱵᱟᱲᱟᱭ ᱛᱟᱦᱮᱱᱟ ᱥᱮ ᱵᱟᱝ?
ᱦᱮᱸ ᱟᱛᱳ ᱨᱮᱫᱚ ᱵᱚᱞᱛᱮ ᱟᱞᱮ ᱡᱟᱸᱦᱟ ᱱᱤᱡᱮᱨ ᱟᱛᱳ, ᱚᱱᱟ ᱠᱚᱨᱮ ᱫᱚ ᱵᱟᱠᱚ ᱛᱮᱠᱮ ᱵᱟᱲᱟᱭ ᱜᱮᱭᱟ ᱾ ᱠᱤᱱᱛᱩ ᱟᱞᱮ ᱡᱟᱦᱟᱸ ᱮᱴᱟᱜ ᱟᱛᱳ ᱯᱟᱥᱮᱨ ᱟᱛᱳ ᱚᱱᱟ ᱨᱮᱠᱚ ᱛᱤᱠᱤ ᱵᱟᱲᱟᱭ ᱜᱮᱭᱟ
ᱦᱳᱭ ᱛᱟᱦᱚᱞᱮ ᱮᱱᱛᱮᱜ ᱱᱚᱣᱟ ᱡᱟᱦᱟᱸ ᱮᱱᱛᱮᱜ ᱵᱮᱱ ᱞᱟᱹᱭ ᱠᱮᱜ ᱦᱟᱺᱰᱤ ᱠᱚ ᱚᱱᱟ ᱠᱚ ᱛᱤᱠᱤᱭᱮᱜ ᱠᱟᱱᱟ ᱥᱮ ᱠᱚ ᱟᱹᱠᱷᱨᱤᱧᱮᱜ ᱠᱟᱱᱟ ᱟᱨ ᱟᱹᱠᱷᱨᱤᱧ ᱠᱟᱛᱮᱫ ᱱᱟᱦᱟᱜ ᱟᱵᱚ ᱦᱚᱲ ᱜᱮᱵᱚᱱ ᱧᱩᱭᱮᱜ ᱠᱟᱱᱟ ᱥᱮ ᱮᱱᱛᱮᱜ ᱮᱴᱟᱜ ᱦᱚᱸ ᱡᱷᱟᱹᱛᱤ ᱠᱚᱠᱚ ᱧᱩᱭᱮᱜ ᱠᱟᱱ ᱜᱮᱭᱟ
ᱟᱫᱚ ᱢᱤᱫ ᱴᱮᱱ ᱡᱤᱱᱤᱥ ᱧᱮᱞᱚᱜ ᱠᱟᱱᱟ ᱡᱟᱦᱟᱸ ᱛᱤᱥ ᱠᱤ ᱯᱨᱳᱜᱽᱨᱟᱢ ᱠᱚ ᱦᱩᱭᱩᱜ ᱠᱟᱱᱟ ᱡᱟᱦᱟᱱᱟᱜ ᱜᱮ ᱚᱱᱠᱟ ᱜᱮ ᱡᱮᱢᱚᱱ ᱞᱟᱹᱴᱩ ᱞᱟᱹᱴᱩ ᱱᱚᱜᱼᱚᱭ ᱥᱩᱨ ᱫᱤᱱ ᱜᱮ ᱱᱟᱦᱟᱜ ᱱᱚᱜᱼᱚᱭ ᱱᱚᱣᱟ ᱫᱩᱠ ᱨᱮᱭᱟᱜ ᱫᱤᱱ ᱛᱮᱦᱮᱸ ᱠᱟᱱᱟ ᱛᱤᱨᱤᱥ ᱡᱩᱱ ᱦᱩᱞ ᱢᱟᱦᱟ, ᱡᱟᱦᱟᱸ ᱮᱱᱛᱮᱫ ᱥᱤᱫᱩ ᱠᱟᱱᱦᱩᱣᱟᱜ ᱱᱮᱛᱨᱤᱛᱚᱛᱮ ᱡᱟᱦᱟᱸ ᱟᱴᱨᱚᱥᱚ ᱯᱟᱸᱪᱯᱚᱱ, ᱯᱟᱪᱯᱚᱱ ᱠᱷᱚᱱ ᱪᱷᱟᱯᱟᱱ ᱦᱟᱹᱵᱤᱡ᱾ ᱢᱤᱫ ᱵᱚᱪᱷᱚᱨ ᱦᱟᱹᱵᱤᱡ ᱠᱚ ᱞᱟᱹᱲᱦᱟᱹᱭ ᱞᱮᱱ ᱱᱩᱠᱩ ᱥᱤᱫᱩᱼ ᱠᱟᱹᱱᱦᱩ, ᱯᱷᱩᱞᱳ ᱡᱷᱟᱱᱚ᱾ ᱪᱟᱸᱫᱽ ᱵᱷᱣᱨᱚᱵ ᱟᱨ,
ᱱᱚᱣᱟ ᱟᱵᱚ ᱩᱨᱜᱟᱹᱞ ᱞᱟᱹᱜᱤᱫ, ᱛᱮ ᱱᱚᱣᱟ ᱢᱟᱭᱟᱝ ᱜᱟᱰᱟ ᱫᱟᱜ ᱠᱚ ᱟᱹᱛᱩ ᱞᱮᱫ, ᱱᱚᱣᱟ ᱵᱷᱜᱽᱱᱟᱰᱤ ᱟᱛᱳ ᱨᱮ ᱱᱟᱦᱟᱜ ᱟᱫᱚ ᱠᱟᱛᱷᱟ ᱫᱚ ᱦᱩᱭᱩᱜ ᱠᱟᱱᱟ ᱱᱚᱣᱟ ᱡᱤᱱᱤᱥ, ᱮᱴᱟᱜ ᱡᱮ
ᱦᱮᱸ
ᱟᱵᱚ ᱩᱱᱠᱩᱣᱟᱜ ᱥᱟᱦᱟᱫᱚᱛ ᱞᱮᱠᱟᱱ ᱫᱤᱣᱚᱥ ᱨᱮᱦᱚᱸ ᱱᱟᱦᱟᱜ ᱟᱵᱚ ᱚᱸᱰᱮ ᱟᱹᱠᱷᱨᱤᱧ ᱮᱫᱟ ᱾ ᱠᱩ ᱦᱟᱺᱰᱤ ᱠᱚ ᱟᱭᱢᱟ ᱡᱟᱭᱜᱟ ᱨᱤᱧ ᱧᱮᱞ ᱠᱮᱫ ᱠᱚᱣᱟ ᱟᱨ, ᱦᱟᱺᱰᱤ ᱠᱚ ᱟᱹᱠᱷᱨᱤᱧ ᱵᱟᱲᱟ ᱠᱟᱛᱮᱫ ᱱᱟᱦᱟᱜ ᱩᱱᱠᱩ ᱮᱱᱛᱮᱱ, ᱟᱠᱚᱣᱟᱜ ᱢᱟᱱᱮ ᱢᱟᱱᱮ ᱢᱤᱫᱴᱟᱝ ᱢᱤᱫᱴᱟᱝ ᱠᱚ ᱦᱩᱫᱤᱥ ᱠᱮᱜᱼᱟ ᱟᱫᱚ, ᱚᱱᱠᱟᱱ ᱫᱤᱱ ᱨᱮ ᱟᱨ ᱚᱱᱠᱟᱱ ᱡᱟᱭᱜᱟ ᱨᱮ ᱱᱟᱦᱟᱜ ᱱᱚᱣᱟ ᱱᱚᱣᱟ ᱠᱚᱦᱚᱸ ᱵᱚᱱ ᱠᱚᱨᱟᱣᱮᱫ ᱾ ᱠᱟᱱᱟ ᱟᱫᱚ ᱱᱚᱣᱟ ᱱᱚᱣᱟ ᱡᱤᱱᱤᱥ ᱴᱟᱜ ᱜᱮ ᱛᱷᱚᱲᱟ ᱟᱹᱞᱤᱧ ᱵᱟᱹᱞᱤᱧ ᱵᱩᱡᱽ ᱮᱫᱟ᱾ ᱛᱟᱦᱚᱞᱮ ᱟᱯᱮ ᱥᱮᱫ ᱫᱚ ᱱᱚᱝᱠᱟ ᱠᱚ ᱦᱩᱭᱩᱜ ᱠᱟᱱᱟ ᱥᱮ ᱵᱟᱝ?
ᱵᱟᱝ ᱵᱟᱝ ᱱᱚᱣᱟ ᱠᱚᱫᱚ ᱟᱹᱰᱤ ᱜᱟᱱ ᱢᱟᱱᱮ ᱟᱞᱮ ᱫᱚ ᱱᱳᱴᱤᱥ ᱠᱚ ᱮᱢ ᱞᱮᱫᱟ ᱠᱚ ᱵᱚᱞᱚᱠ ᱯᱟᱦᱟᱴᱟ ᱥᱮᱫ ᱠᱷᱚᱱᱟᱜ ᱾ ᱛᱟᱦᱞᱮ ᱚᱱᱠᱟ ᱢᱮᱛᱟ ᱞᱮ ᱛᱟᱦᱮᱸᱫ ᱡᱮ ᱱᱚᱝᱠᱟ ᱡᱮᱢᱚᱱ ᱵᱟᱝ ᱦᱳᱭᱳᱜ ᱢᱟ ᱾ ᱟᱨ ᱱᱚᱝᱠᱟ ᱦᱩᱭ ᱞᱮᱱᱠᱷᱟᱱ ᱫᱚ ᱟᱯᱮ ᱥᱟᱶᱛᱮ, ᱛᱩᱨᱟᱹᱛ ᱡᱮᱠᱳᱱᱳ ᱮᱠᱥᱮᱱ ᱦᱟᱛᱟᱣ ᱦᱩᱭᱩᱜᱼᱟ ᱾ ᱪᱮᱫᱟᱜ ᱟᱯᱮ ᱥᱮᱫ ᱫᱚ ᱚᱱᱛᱮ ᱵᱟᱹᱲᱛᱤ ᱜᱮ ᱦᱩᱭ ᱞᱮᱱᱟ ᱚᱱᱠᱟ ᱫᱚ?
ᱦᱳᱭ ᱱᱚᱜᱼᱚᱭ ᱵᱟᱹᱲᱛᱤ ᱜᱮ ᱦᱩᱭ ᱞᱮᱱᱟ ᱟᱫᱚ ᱥᱟᱱᱟᱢ ᱡᱟᱭᱜᱟ ᱨᱮᱫᱚ ᱱᱟᱦᱟᱜ ᱵᱟᱝ ᱾ ᱟᱫᱚ ᱢᱤᱫᱵᱟᱨ ᱡᱟᱭᱜᱟ ᱨᱮ ᱚᱱᱠᱟ ᱢᱟᱱᱮ ᱦᱩᱭᱮᱱᱟ ᱡᱟᱦᱟᱸ ᱫᱚᱢ ᱢᱮᱱ ᱫᱟᱲᱮᱭᱟᱜᱼᱟ ᱠᱤ, ᱚᱸᱰᱮᱱ ᱠᱚ ᱦᱚᱲ ᱫᱚ ᱱᱟᱦᱟᱸᱜ ᱚᱱᱟ ᱡᱟᱱᱠᱟᱨᱤ ᱵᱟᱠᱚ ᱵᱟᱰᱟᱭ ᱞᱮᱠᱟ ᱱᱟᱦᱟᱸᱜ, ᱢᱤᱫᱴᱮᱱ ᱚᱱᱠᱟ ᱜᱮ ᱥᱚᱢᱟᱡᱽ ᱥᱩᱥᱟᱹᱨᱤᱭᱟᱹ ᱞᱮᱠᱟ ᱱᱚᱛᱮ ᱦᱚᱸ ᱱᱟᱦᱟᱜ ᱚᱱᱟ ᱨᱟᱠᱟᱵ ᱠᱟᱱ ᱜᱮᱭᱟ ᱾ ᱱᱟᱦᱟᱜ ᱡᱟᱸᱦᱟᱸ ᱵᱚᱱ ᱢᱮᱱ ᱫᱟᱲᱮᱭᱟᱜᱼᱟ, ᱢᱮᱞᱟ ᱴᱷᱮᱞᱟ ᱨᱮ ᱱᱟᱦᱟᱜ ᱛᱟᱞᱟ ᱧᱤᱫᱟᱹ ᱱᱟᱦᱟᱜ ᱚᱱᱟ ᱦᱟᱺᱰᱤ ᱠᱚ ᱟᱹᱠᱷᱨᱤᱧ ᱠᱚ ᱵᱚᱱᱫᱚ ᱱᱟᱦᱟᱜ ᱟᱨ ᱛᱟᱞᱟ ᱧᱤᱫᱟᱹ ᱚᱠᱛᱮ ᱧᱤᱫᱟᱹ ᱯᱨᱳᱜᱨᱟᱢ ᱠᱚ ᱵᱚᱱᱫᱚ ᱚᱱᱠᱟᱱᱟᱜ ᱡᱤᱱᱤᱥᱴᱟ ᱦᱚᱸᱠᱚ ᱚᱱᱠᱟ ᱠᱚ
ᱥᱟᱯᱲᱟᱣ ᱠᱟᱜᱼᱟ ᱡᱟᱸᱦᱟᱸ ᱩᱨᱜᱟᱹᱞ ᱞᱟᱹᱜᱤᱫ ᱛᱮ, ᱱᱟᱦᱟᱜ ᱦᱚᱲ ᱦᱚᱯᱚᱱ ᱱᱟᱦᱟᱜ ᱡᱟᱦᱟᱸ ᱵᱚᱱ ᱢᱮᱱ ᱫᱟᱲᱮᱭᱟᱜᱼᱟ ᱦᱳᱭ ᱥᱮ ᱾ ᱟᱫᱚ ᱡᱤᱱᱤᱥᱴᱟᱜ ᱫᱚ ᱱᱚᱣᱟ ᱦᱩᱭᱩᱜ ᱠᱟᱱᱟ ᱡᱮ,
ᱟᱵᱚ ᱫᱚ ᱟᱯᱱᱟᱨ ᱟ. ᱛᱳ ᱨᱮᱱ ᱦᱚᱲ ᱫᱚ ᱟᱯᱱᱟᱨ ᱟ. ᱛᱳ ᱨᱮᱱ ᱦᱚᱲᱜᱮ ᱟᱢᱫᱚ ᱟᱯᱱᱟᱨ ᱟᱯᱱᱟᱨ, ᱟᱛᱳ ᱨᱮᱢ ᱥᱟᱥᱚᱱ ᱫᱟᱲᱮᱭ ᱟᱭᱟ ᱾ ᱵᱟᱝ ᱫᱚ ᱟᱢᱫᱚ ᱮᱴᱟᱜ ᱟᱛᱳ ᱨᱮᱱ ᱦᱚᱲ ᱴᱷᱮ ᱮᱢ ᱥᱟᱥᱚᱱ ᱫᱟᱲᱮᱭᱟᱭ ᱵᱟᱝ ᱫᱚ ᱮᱴᱟᱜ ᱟᱛᱳ ᱨᱮᱱ ᱦᱚᱲᱟᱜ ᱟᱢᱮ ᱥᱟᱥᱚᱱ ᱢᱮ ᱦᱳᱭᱥᱮ ᱟᱢ ᱫᱚ ᱱᱟᱦᱟᱜ ᱮᱴᱟᱜ ᱟ. ᱛᱳ ᱨᱮᱱ ᱦᱚᱲ, ᱡᱩᱫᱤ ᱟᱢᱟᱜ ᱟ. ᱛᱳ ᱨᱮ ᱵᱩᱡᱷᱟᱹᱣ ᱞᱟᱹᱜᱤᱫ ᱮ ᱪᱟᱞᱟᱜᱼᱟ ᱛᱟᱦᱚᱞᱮ ᱫᱚ ᱩᱱᱤ ᱦᱚᱲ ᱫᱚ ᱱᱟᱦᱟᱜ ᱟᱢ ᱫᱚ ᱚᱱᱟ ᱫᱚ ᱵᱟᱢ ᱟᱸᱡᱚᱢ ᱛᱟᱭᱟ ᱥᱮ ᱩᱱᱤ ᱫᱚ ᱵᱟᱢ ᱩᱱᱟᱹᱜ ᱤᱭᱟᱹ ᱵᱟᱢ ᱮᱢᱟ ᱛᱟᱭᱟ ᱦᱳᱭᱥᱮ ᱟᱫᱚ ᱱᱚᱣᱟ ᱫᱚ ᱢᱤᱫᱴᱮᱱ ᱡᱤᱱᱤᱥᱴᱟᱜ ᱠᱟᱱᱟ ᱜᱚᱝᱠᱮ ᱡᱟᱦᱟᱸ ᱡᱤᱱᱤᱥᱴᱟᱜ ᱤᱧ ᱞᱟᱹᱭᱮᱫ ᱠᱟᱱᱟ ᱾ ᱡᱮ ᱩᱨᱜᱟᱹᱞ ᱞᱟᱹᱜᱤᱫ ᱛᱮᱥᱮ ᱱᱚᱣᱟ ᱟᱵᱚ ᱱᱚᱣᱟ ᱦᱟᱺᱰᱤ ᱯᱟᱹᱣᱨᱟᱹ ᱠᱚᱠᱚ ᱵᱮᱵᱚᱦᱟᱨᱮᱫ ᱠᱟᱱ ᱱᱚᱶᱟ ᱠᱚᱢ ᱞᱟᱹᱜᱤᱫ ᱛᱮᱫᱚ ᱱᱟᱦᱟᱜ ᱡᱚᱛᱚ ᱦᱚᱲ ᱟᱯᱱᱟᱨ ᱟᱯᱱᱟᱨ ᱚᱲᱟᱜ ᱨᱮᱜᱮ ᱱᱟᱦᱟᱜ ᱟᱯᱱᱟᱨ ᱛᱮᱜᱮ ᱱᱟᱦᱟᱜ ᱦᱩᱫᱤᱥ, ᱧᱟᱢ ᱠᱟᱛᱮ ᱱᱟᱦᱟᱜ ᱚᱱᱟ ᱫᱚ, ᱵᱟᱹᱭ ᱵᱟᱹᱭᱛᱮ ᱠᱚᱢ ᱦᱩᱭᱩᱜᱼᱟ ᱦᱳᱭ ᱥᱮ, ᱥᱮ ᱟᱛᱩ ᱢᱟᱺᱡᱷᱤ ᱯᱟᱱᱤᱠ ᱠᱚ ᱜᱟᱶᱛᱟ ᱛᱟᱞᱟᱨᱮ ᱡᱮᱭᱥᱮ ᱵᱚᱞ ᱠᱷᱮᱞᱳᱰ ᱠᱚ ᱦᱩᱭᱩᱜ ᱠᱟᱱᱟ ᱾ ᱱᱟᱦᱟᱜ ᱥᱮ ᱡᱟᱦᱟᱱᱟᱜ ᱜᱮ ᱦᱩᱭᱩᱜ ᱠᱟᱱᱟ᱾ ᱚᱱᱟ ᱟᱛᱳ ᱨᱮ ᱩᱱᱠᱩ ᱢᱟᱺᱡᱷᱤ ᱯᱟᱨᱟᱱᱤᱠ ᱚᱸᱰᱮ ᱠᱚ ᱢᱤᱫᱴᱮᱱ ᱵᱤᱪᱟᱹᱨ ᱠᱚ ᱫᱚᱦᱚᱭ ᱢᱟ ᱠᱤ ᱦᱟᱺᱰᱤ ᱯᱟᱹᱣᱨᱟᱹ, ᱟᱹᱠᱷᱨᱤᱧ ᱠᱚᱫᱚ ᱱᱟᱦᱟᱜ ᱵᱚᱱ ᱢᱟᱱᱟ ᱠᱚᱣᱟ ᱾
ᱟᱨ ᱡᱟᱦᱟᱸᱱᱟᱜ ᱫᱚᱠᱟᱱ ᱮᱱ, ᱛᱮ ᱡᱚᱢ ᱡᱤᱱᱤᱥ ᱠᱚᱫᱚ ᱱᱟᱦᱟᱜ ᱡᱮᱢᱚᱱ ᱵᱨᱮᱹᱰ ᱪᱚᱯ ᱠᱚ ᱚᱱᱟ ᱵᱨᱮᱹᱰ ᱪᱚᱯ ᱠᱚ ᱡᱷᱟᱞ ᱢᱩᱲᱤ ᱠᱚ ᱚᱱᱟ ᱠᱚᱫᱚ ᱱᱟᱦᱟᱜ ᱠᱚ ᱫᱚᱠᱟᱱᱪᱚ ᱠᱚᱜᱮᱭᱟ ᱟᱫᱚ ᱦᱟᱺᱰᱤ ᱟᱹᱠᱷᱨᱤᱧ ᱫᱚ ᱱᱟᱦᱟᱜ ᱢᱟᱱᱟ ᱚᱱᱱᱟ ᱮᱴᱟᱜ ᱡᱤᱱᱤᱥ ᱠᱚ ᱟᱯᱱᱟᱨ ᱟᱯᱱᱟᱨ ᱡᱟᱭᱜᱟ ᱨᱮᱠᱚ ᱠᱚᱨᱟᱣ ᱫᱟᱲᱮᱭᱟᱜᱼᱟ ᱛᱟᱦᱞᱮ ᱜᱮ ᱛᱚᱵᱮᱜᱮ ᱦᱩᱭᱩᱜᱼᱟ
ᱦᱮᱸ ᱡᱟᱵᱮᱱ ᱞᱟᱹᱭ ᱦᱮᱸ ᱡᱟᱦᱟᱸ ᱵᱮᱱ ᱞᱟᱹᱭ ᱠᱮᱫᱟ ᱵᱷᱩᱞ ᱠᱟᱹᱢᱤ ᱡᱟᱦᱟᱸ ᱚᱝᱠᱟ ᱯᱟᱛᱟ ᱴᱟᱺᱰᱤ ᱠᱚᱨᱮ ᱵᱚᱞ ᱮᱱᱮᱡ ᱰᱟᱹᱦᱤ ᱠᱚᱨᱮ ᱚᱱᱟ ᱠᱚᱨᱮ ᱢᱟ ᱟᱞᱮ ᱥᱮᱫ ᱦᱚᱸ ᱚᱝᱠᱟ ᱟᱨ ᱱᱚᱝᱠᱟ ᱫᱚᱠᱟᱱ ᱠᱚᱫᱚ ᱠᱚ ᱫᱚᱠᱟᱱ ᱵᱟᱲᱟᱭ ᱜᱮᱭᱟ ᱦᱟᱺᱰᱤ ᱯᱟᱹᱣᱨᱟᱹ ᱫᱚ ᱵᱟᱝ ᱫᱚ ᱵᱟᱝ ᱪᱮᱫ ᱞᱤᱧ ᱞᱟᱹᱭᱟ ᱟᱫᱚ, ᱦᱮᱸ ᱡᱟᱦᱟᱸ ᱞᱮᱠᱟ ᱚᱝᱠᱟ ᱡᱟᱦᱟᱸ ᱨᱮ ᱢᱟᱱᱮ ᱦᱩᱭᱩᱜᱼᱟ ᱚᱝᱠᱟ ᱯᱚᱨᱚᱵᱽ ᱴᱟᱺᱰᱤ ᱠᱚ ᱛᱟᱦᱞᱮ ᱩᱱ ᱦᱤᱞᱳᱜ ᱚᱝᱠᱟ ᱢᱟᱺᱡᱷᱤ ᱯᱟᱨᱜᱟᱱᱟ ᱚᱝᱠᱟ ᱢᱟᱱᱮ ᱫᱚᱦᱚ ᱠᱟᱛᱮᱫ ᱢᱤᱴᱤᱝ ᱢᱤᱴᱤᱝ ᱦᱩᱭ ᱠᱟᱛᱮᱫ ᱡᱩᱫᱤ ᱠᱚ ᱞᱟᱹᱭ ᱠᱮᱭᱟ ᱚᱱᱟ ᱠᱷᱟᱱ ᱵᱷᱟᱞᱮ ᱠᱚᱜᱼᱟ ᱵᱟᱝ ᱫᱚ ᱵᱟᱝ
ᱦᱩᱸ
ᱦᱩᱸ
ᱦᱳᱭ ᱟᱹᱰᱤ ᱞᱟᱹᱠᱛᱤᱭᱟᱱ ᱠᱟᱛᱷᱟ ᱠᱟᱱᱟ ᱱᱚᱶᱟ ᱫᱚ ᱱᱟᱦᱟᱜ ᱟᱨ ᱦᱩᱫᱤᱥ ᱧᱟᱢ ᱨᱮᱭᱟᱜ ᱠᱟᱛᱷᱟ ᱠᱟᱱᱟ ᱢᱤᱫ ᱴᱮᱱ ᱫᱤᱥᱚᱢ ᱨᱮᱱ ᱦᱚᱲ ᱢᱟᱱᱮ ᱡᱟᱜᱽᱨᱩᱠ ᱞᱟᱹᱜᱤᱫ ᱛᱮ ᱱᱟᱦᱟᱜ ᱥᱮᱫᱟᱭ ᱫᱚ ᱱᱟᱦᱟᱜ ᱵᱚᱱ ᱧᱮᱞ ᱫᱟᱲᱮᱭᱟᱜᱼᱟ
ᱟᱞᱮ ᱯᱟᱦᱴᱟ ᱥᱮᱫ ᱫᱚ ᱢᱤᱫ ᱴᱮᱱ ᱟᱜᱟᱨ ᱢᱤᱫ ᱴᱮᱱ ᱤᱛᱤᱦᱟᱥ ᱢᱮᱱᱟᱜᱼᱟ ᱱᱟᱦᱟᱜ ᱚᱝᱠᱟᱜᱤ ᱢᱤᱫ ᱴᱮᱱ ᱦᱚᱲ ᱱᱟᱦᱟᱜ ᱯᱩᱨᱟᱹ ᱫᱤᱥᱚᱢ ᱨᱮᱱ ᱦᱚᱲ ᱦᱟᱸᱜᱼ ᱮ ᱵᱮᱨᱮᱫ ᱞᱮᱫ ᱠᱚᱣᱟ ᱢᱟᱱᱮ ᱡᱟᱜᱟᱯᱮ ᱱᱟᱜ ᱟᱨ ᱛᱚ ᱴᱟᱢᱟᱠ ᱟᱛᱮ ᱴᱟᱢᱟᱠ ᱜᱚᱜ ᱠᱟᱛᱮᱫ ᱱᱟᱦᱟᱜ ᱟᱛᱳ ᱟᱛᱳᱭ ᱥᱮᱱᱚᱜ ᱠᱟᱱ ᱛᱟᱦᱮᱱᱟ ᱟᱨ ᱩᱱᱠᱩ ᱡᱟᱦᱟᱸ ᱛᱤᱱᱟᱹᱜ ᱜᱮ ᱢᱟᱦᱟᱡᱚᱱ ᱠᱚ ᱛᱟᱦᱮᱸ ᱠᱟᱱᱟ ᱱᱟᱜ ᱦᱳᱭᱥᱮ ᱡᱟᱦᱟᱸᱭ ᱢᱟᱦᱟᱡᱚᱱ ᱠᱚᱠᱚ ᱛᱮᱦᱮᱸ ᱠᱟᱱ ᱱᱟᱜ ᱩᱱᱠᱩ ᱠᱚ ᱢᱤᱞᱟᱹᱣ ᱠᱟᱛᱮᱫ ᱱᱩᱠᱩ ᱢᱟᱦᱟᱡᱚᱱ ᱯᱟᱨᱛᱷᱟ ᱡᱟᱦᱟᱸ ᱪᱟᱞᱟᱜ ᱠᱟᱱ ᱛᱟᱦᱮᱱ ᱩᱱᱠᱩ ᱠᱚᱠᱚ ᱱᱟᱜ ᱠᱚ ᱞᱟᱹᱲᱦᱟᱹᱭ ᱠᱟᱛᱮᱫ ᱱᱟᱦᱟᱜ ᱠᱚ ᱟᱸᱜ ᱥᱟᱨ ᱠᱟᱹᱯᱤ ᱛᱟᱨᱣᱟᱲᱮ ᱛᱮ ᱱᱟᱦᱟᱜ ᱠᱚ ᱩᱱᱠᱩ ᱛᱤᱱᱟᱹᱜ ᱦᱚᱲ ᱠᱩ ᱟᱵᱚ ᱛᱟᱭᱱᱚᱢ ᱛᱮᱠᱚ ᱟᱵᱚ ᱠᱩᱡ ᱡᱟᱦᱟᱸ ᱠᱚ ᱥᱚᱥᱟᱱᱮᱫ ᱠᱟᱱ ᱛᱟᱵᱚᱱ ᱛᱟᱦᱮᱱ ᱚᱱᱟ ᱠᱩ ᱠᱟᱹᱢᱤ ᱠᱩ ᱩᱱᱠᱩ ᱠᱚ ᱵᱚᱱᱫᱚ ᱠᱮᱫᱟ ᱟᱨ ᱟᱵᱚᱣᱟᱜ ᱡᱟᱭᱜᱟ ᱛᱤᱱᱟᱹᱜ ᱛᱟᱦᱮᱸ ᱠᱟᱱᱟ ᱩᱱᱠᱩ ᱠᱚ ᱚᱱᱟ ᱠᱚ ᱠᱚᱨᱟᱣ ᱠᱮᱜᱼᱟ ᱦᱚᱸᱜᱼᱚ ᱱᱚᱝᱠᱟᱜᱮ ᱡᱩᱢᱤᱫᱚᱜ ᱨᱮᱭᱟᱜ ᱠᱟᱛᱷᱟ ᱠᱟᱱᱟ ᱡᱚᱛᱚ ᱦᱚᱲ ᱦᱳᱭᱥᱮ ᱟᱫᱚ ᱟᱫᱚ ᱱᱤᱛᱚᱜ ᱵᱟᱵᱚᱱ ᱧᱮᱞᱮᱫ ᱠᱷᱟᱱ ᱟᱵᱚᱣᱟᱜ ᱡᱩᱢᱤᱫ ᱜᱮ ᱱᱟᱦᱟᱜ ᱵᱟᱹᱱᱩᱜᱼᱟ ᱠᱚᱢ ᱢᱟᱪᱷᱟ ᱜᱮ ᱢᱮᱱᱟᱜᱼᱟ ᱟᱵᱩ ᱦᱚᱲ ᱦᱚᱲᱟᱜ ᱜᱮ ᱱᱟᱦᱟᱜ ᱦᱳᱭ ᱥᱮ
ᱦᱩᱸ ᱵᱮᱥᱤ ᱢᱟᱱᱮ ᱪᱤᱫᱞᱮᱠᱟᱞᱤᱧ ᱞᱟᱹᱭᱟ ᱱᱚᱣᱟ ᱫᱚ ᱵᱮᱥᱤ ᱟᱵᱚ ᱱᱚᱶᱟ ᱥᱟᱱᱛᱟᱲ ᱥᱚᱢᱟᱡᱽ ᱠᱷᱮᱛᱨᱮ ᱜᱮᱞᱤᱧ ᱧᱮᱞᱫᱟ ᱵᱟᱠᱷᱟᱱ ᱫᱚ ᱮᱴᱟᱜ ᱥᱚᱢᱟᱡᱽ ᱫᱚ ᱠᱤᱱᱛᱩ ᱧᱮᱞ ᱵᱮᱱ ᱡᱚᱛᱚ ᱨᱮᱜᱮ ᱢᱚᱡᱽ ᱜᱮᱭᱟᱠᱚ ᱩᱝᱠᱩ ᱫᱚ ᱟᱨᱚᱸ ᱠᱟᱹᱴᱤᱡ ᱟᱵᱚ ᱠᱷᱚ ᱫᱚ ᱡᱟᱹᱥᱛᱤ ᱡᱩᱢᱤᱫ ᱢᱮᱱᱟᱜ ᱛᱟᱠᱚᱣᱟ
ᱦᱳᱭ ᱟᱫᱚ ᱱᱟᱦᱟᱜ ᱩᱝᱠᱩᱣᱟᱜ ᱠᱟᱛᱷᱟ ᱫᱚ ᱱᱚᱣᱟ ᱦᱩᱭᱩᱜ ᱠᱟᱱᱟ ᱡᱮ ᱩᱝᱠᱩ ᱫᱚ ᱪᱤᱠᱟᱛᱮ ᱩᱝᱠᱩ ᱫᱚ ᱢᱮᱱᱟᱜ ᱠᱚᱣᱟ ᱢᱤᱞᱟᱹᱣ ᱛᱮ ᱟᱨ ᱟᱵᱚ ᱫᱚ ᱪᱮᱫᱟᱜ ᱵᱟᱝ
ᱟᱫᱚ ᱟᱵᱚ ᱫᱚ ᱱᱟᱦᱟᱜ ᱩᱱᱠᱩ ᱜᱮᱠᱚ ᱟᱵᱚ ᱫᱚᱠᱚ ᱛᱟᱞᱟ ᱨᱮᱠᱚ ᱦᱟᱡᱩᱜ ᱠᱟᱱᱟ ᱟᱨ ᱟᱵᱚ ᱜᱮᱠᱚ ᱵᱟᱹᱲᱤᱡ ᱮᱫ ᱵᱚᱱᱟ ᱦᱚᱭ ᱥᱮ ᱡᱮᱢᱚᱱ ᱟᱛ ᱟᱵᱮᱱ ᱡᱩᱫᱤ ᱵᱟᱨ ᱵᱚᱭᱦᱟ ᱢᱮᱱᱟᱜ ᱵᱤᱱᱟ ᱛᱟᱦᱞᱮ ᱟᱵᱮᱱ ᱵᱟᱨ ᱵᱚᱭᱦᱟ ᱨᱮᱫᱚ ᱱᱟᱦᱟᱜ ᱟᱵᱮᱱ ᱡᱩᱫᱤ ᱟᱹᱰᱤ ᱢᱚᱸᱡᱽ ᱵᱤᱱ ᱥᱩᱞᱩᱠ ᱠᱚ ᱢᱮᱱᱟᱜ ᱛᱟᱵᱤᱱᱟ ᱵᱮᱵᱚᱦᱟᱨ ᱠᱚ ᱢᱮᱱᱟᱜ ᱛᱟᱵᱤᱱᱟ ᱦᱚᱭᱥᱮ ᱟᱫᱚ ᱡᱩᱫᱤ ᱚᱱᱟ ᱟᱯᱮ ᱟᱛᱩ ᱯᱟᱲᱟ ᱨᱮ ᱡᱩᱫᱤ ᱢᱤᱫᱴᱮᱱ ᱪᱷᱟᱹᱛᱤᱠ ᱢᱮᱱᱟᱭᱟ ᱱᱟᱦᱟᱜ ᱟᱫᱚ ᱡᱩᱫᱤ ᱡᱩᱫᱤ ᱩᱱᱤ ᱧᱮᱞ ᱠᱮᱫ ᱵᱮᱱᱟ ᱟᱹᱰᱤ ᱢᱚᱸᱡᱽ ᱵᱮᱱ ᱜᱚᱲᱚ ᱡᱚᱝᱚᱜ ᱠᱟᱱᱟ ᱱᱚᱝᱠᱟ ᱱᱚᱝᱠᱟ ᱡᱟᱦᱟᱸ ᱡᱚᱛᱚ ᱠᱟᱹᱢᱤ ᱨᱮᱜᱮ ᱱᱟᱦᱟᱜ ᱛᱟᱦᱞᱮ ᱫᱚ ᱟᱵᱮᱱ ᱫᱚ ᱦᱟᱸᱜ ᱵᱮᱱ ᱡᱟᱹᱨᱩᱲ ᱵᱮᱱ ᱢᱤᱫ ᱡᱟᱦᱟᱸ ᱞᱟᱹᱴᱩᱜ ᱜᱮᱭᱟᱵᱮᱱ ᱦᱚᱳᱭ ᱥᱮ ᱨᱮᱸᱜᱮᱡ ᱦᱳᱭ ᱫᱚ ᱱᱟᱦᱟᱜ ᱵᱮᱱ ᱠᱤᱥᱟᱹᱬᱚᱜ ᱜᱮᱭᱟ ᱱᱟᱦᱟᱜ ᱟᱫᱚ ᱩᱱᱠᱩ ᱡᱟᱹᱛᱤ ᱫᱚ ᱪᱮᱫ ᱠᱚ ᱪᱮᱤᱠᱟᱹᱭᱟ ᱱᱟᱦᱟᱜ ᱟᱫᱚ ᱩᱱᱤ ᱫᱚ ᱵᱟᱹᱭ ᱵᱟᱹᱭᱛᱮ ᱟᱫᱚ ᱟᱢ ᱥᱚᱞᱮ ᱮ ᱜᱟᱛᱮ ᱮᱦᱚᱵ ᱠᱮᱜ ᱜᱮ ᱟᱵᱮᱱ ᱥᱚᱞᱮᱜ ᱵᱟᱱᱟ ᱦᱚᱲ ᱥᱚᱞᱮᱜ ᱟᱫᱚ ᱟᱢᱟᱜ ᱠᱟᱛᱷᱟ ᱫᱚ ᱱᱟᱦᱟᱜ ᱩᱱᱤ ᱪᱮᱫ ᱠᱚᱪᱚᱭ ᱞᱟᱹᱭ ᱵᱟᱹᱲᱠᱟᱹᱣᱮᱭᱟ ᱟᱨ ᱩᱱᱤᱭᱟᱜ ᱫᱚ ᱱᱟᱦᱟᱜ ᱟᱢᱮ ᱞᱟᱹᱭ ᱵᱷᱤᱲ ᱠᱟᱹᱢᱤᱭᱟ ᱟᱫᱚ ᱱᱚᱜᱼᱚ ᱱᱚᱝᱠᱟ ᱛᱮᱜᱮ ᱱᱟᱦᱟᱜ ᱟᱫᱚ ᱟᱵᱮᱱ ᱵᱤᱪ ᱨᱮ ᱱᱟᱦᱟᱜ ᱚᱱᱮ ᱚᱱᱠᱟᱱ ᱡᱷᱚᱜᱽᱲᱟᱼᱟ ᱥᱮ ᱡᱟᱦᱟᱱᱟᱜ ᱮᱱᱛᱮᱱ ᱦᱩᱭᱩᱜ-ᱟ ᱱᱟᱜ ᱟᱫᱚ ᱚᱱᱮ ᱚᱱᱠᱟ ᱵᱟᱹᱭ ᱵᱟᱹᱭᱛᱮ ᱵᱚᱭᱦᱟ ᱥᱟᱹᱜᱟᱹᱭ ᱵᱚᱱ ᱵᱟᱹᱲᱤᱡ ᱮᱫ ᱠᱟᱱᱟ᱾
ᱟᱨ ᱱᱚᱝᱠᱟᱧ ᱧᱮᱞ ᱟᱹᱜᱩᱭᱮᱫ ᱠᱟᱱᱟ ᱟᱹᱰᱤ ᱜᱟᱱ
ᱦᱮᱸ ᱞᱟ. ᱭ ᱵᱮᱱ
ᱦᱳᱭ ᱱᱚᱜᱼᱚ ᱱᱚᱝᱠᱟᱱ ᱡᱤᱱᱤᱥᱴᱟᱜ ᱵᱚᱞᱮ ᱟᱹᱰᱤ ᱡᱟᱹᱥᱛᱤ ᱧᱮᱞ ᱟᱹᱜᱩ ᱠᱟᱜ ᱟᱹᱧ ᱤᱧ ᱦᱚᱸ ᱟᱫᱚ ᱛᱟᱦᱚᱞᱮ ᱛᱟᱞᱦᱮ ᱛᱚᱵᱮ ᱜᱚᱝᱠᱮ ᱚᱱᱛᱮ ᱫᱚ ᱱᱚᱝᱠᱟ ᱜᱷᱚᱴᱚᱱᱟ ᱠᱚᱫᱚ ᱜᱷᱟᱹᱴᱟᱹᱜ ᱠᱟᱱᱟ ᱥᱮ ᱵᱟᱝ
ᱟᱻ ᱱᱚᱝᱠᱟ ᱜᱷᱚᱴᱚᱱᱟ ᱠᱚᱫᱚ ᱩᱠᱩᱨ ᱟᱹᱞᱤᱧᱟᱜ ᱢᱮᱫ ᱠᱚᱨᱮ ᱫᱚᱢᱟ ᱚᱱᱠᱟ ᱫᱚ ᱵᱟᱝ ᱧᱮᱞ ᱠᱟᱱᱟ ᱛᱚ ᱮᱠᱷᱚᱱᱳ ᱯᱚᱨᱡᱚᱱᱛᱚ ᱫᱚ ᱟᱹᱰᱤ ᱜᱚᱴᱟᱜ ᱚᱱᱠᱟ ᱫᱚ ᱟᱞᱮᱥᱮᱫ ᱫᱚ
ᱦᱩᱸ
ᱦᱩᱸ
ᱟᱫᱚ ᱱᱟᱦᱟᱜ ᱚᱱᱮ ᱵᱟᱹᱭ ᱵᱟᱹᱭᱛᱮ ᱟᱫᱚ ᱚᱱᱮ ᱚᱱᱠᱟ ᱜᱮ ᱟᱫᱚ ᱠᱚ ᱤᱭᱟᱹᱭᱮᱫ ᱵᱚᱱᱟ ᱟᱫᱚ ᱢᱤᱫᱴᱮᱱ ᱨᱚᱠᱚᱢᱤᱧ ᱞᱟᱹᱭ ᱠᱮᱜᱼᱟ ᱟᱫᱚ ᱚᱱᱠᱟ ᱜᱮ ᱟᱭᱢᱟ ᱨᱚ ᱨᱚᱠᱚᱢ ᱢᱮᱱᱟᱜᱼᱟ ᱱᱟᱦᱟᱜ ᱡᱟᱦᱟᱸ ᱫᱚ
ᱟᱹᱰᱤ ᱨᱚᱲ ᱦᱚᱸ ᱵᱟᱝ ᱜᱟᱱᱚᱜᱼᱟ ᱟᱫᱚ ᱪᱮᱫ ᱤᱧ ᱢᱮᱱᱟ ᱟᱫᱚ ᱛᱟᱦᱞᱮ ᱜᱚᱝᱠᱮ ᱟᱨ ᱛᱚᱵᱮ ᱱᱚᱣᱟ ᱮᱱᱛᱮᱱ ᱞᱟᱝ ᱨᱚᱯᱚᱲ ᱠᱟᱱ ᱱᱚᱣᱟ ᱥᱚᱢᱟᱡᱽ ᱵᱟᱨᱮᱛᱮ ᱛᱟᱦᱚᱞᱮ ᱢᱤᱫᱴᱮᱱ ᱟᱻ‌ ᱪᱮᱫ ᱞᱮᱠᱟ ᱠᱟᱛᱮᱫ ᱱᱚᱣᱟ ᱥᱚᱢᱟᱡᱽ ᱟᱵᱚ ᱢᱤᱫᱴᱷᱮᱱ ᱡᱩᱢᱤᱫ ᱵᱚᱱ ᱛᱟᱦᱮᱸ ᱫᱟᱲᱮᱭᱟᱜᱼᱟ ᱟᱨ ᱪᱮᱠᱟ ᱠᱟᱛᱮᱫ ᱱᱟᱦᱟᱜ ᱵᱚᱱ ᱢᱤᱞᱟᱹᱣ ᱠᱟᱛᱮᱫ ᱵᱚᱱ ᱥᱟᱱᱟᱢ ᱠᱤᱪᱷᱩ ᱵᱚᱱ ᱠᱚᱨᱟᱣᱟ ᱛᱟᱦᱞᱮ ᱢᱤᱫ ᱵᱟᱨ ᱠᱟᱛᱷᱟ ᱟᱵᱮᱱ ᱦᱚᱸ ᱨᱚᱲ ᱵᱮᱱ
ᱟᱻ ᱪᱮᱫ ᱞᱤᱧ ᱞᱟᱹᱭᱟ ᱚᱱᱟ ᱡᱟᱦᱟᱸ ᱵᱮᱱ ᱞᱟᱹᱭ ᱠᱮᱫᱟ ᱚᱱᱠᱟ ᱡᱟᱦᱟᱸ ᱢᱤᱫᱴᱮᱱ ᱵᱚᱭᱦᱟ ᱵᱚᱭᱦᱟ ᱢᱟᱱᱮ ᱛᱟᱞᱟᱨᱮ ᱢᱤᱫᱴᱮᱱ ᱠᱚᱱᱴᱨᱳᱵᱷᱟᱨᱥᱤ ᱡᱟᱦᱟᱸ ᱥᱤᱥᱴᱤ ᱛᱤ ᱠᱟᱱᱟ ᱦᱮᱸ ᱦᱳᱭᱛᱳ ᱦᱮᱞᱳ ᱦᱮᱸ ᱚᱱᱟ ᱢᱟ ᱦᱮᱸ ᱦᱚᱲᱢᱟ ᱟᱹᱰᱤ ᱠᱤᱪᱷᱩ ᱜᱮ ᱞᱟᱹᱭᱟᱠᱚ ᱠᱤᱱᱛᱩ ᱩᱝᱠᱩᱣᱟᱜ ᱠᱟᱛᱷᱟ ᱫᱚ ᱢᱮᱫ ᱞᱩᱛᱩᱨ ᱵᱟᱝ ᱜᱟᱱᱚᱜᱼᱟ᱾ ᱟᱨ ᱥᱟᱶᱛᱮ ᱡᱮᱦᱮᱛᱩ ᱟᱵᱮᱱ ᱫᱚ ᱢᱤᱫᱴᱮᱱ ᱵᱚᱭᱦᱟ ᱠᱟᱱᱟᱵᱱ ᱱᱤᱥᱪᱳᱚᱭ ᱟ ᱟᱵᱮᱱ ᱴᱷᱮᱱ ᱫᱚ ᱢᱤᱞ ᱡᱦᱟᱟᱸᱸ ᱫᱚᱨᱠᱟᱨ ᱚᱱᱟᱴᱟᱜ ᱡᱮ ᱦᱚᱲᱟᱜ ᱠᱟᱛᱷᱟ ᱛᱮᱫᱚ ᱵᱟᱹᱞᱤᱧ ᱠᱟᱛᱷᱟᱜᱼᱟ ᱥᱮ ᱪᱮᱫ
ᱦᱳᱭ ᱦᱳᱭ ᱟᱨ ᱥᱟᱹᱨᱤ ᱠᱟᱛᱷᱟ ᱠᱟᱱ ᱜᱮᱭᱟ ᱟᱨ ᱢᱤᱫᱴᱮᱱ ᱠᱟᱛᱷᱟ ᱢᱤᱫᱴᱮᱱ ᱟᱛᱩ ᱫᱚ ᱪᱮᱫᱟᱜ ᱞᱟᱹᱜᱤᱫ ᱢᱮᱱᱟᱜᱼᱟ ᱡᱩᱫᱤ ᱟᱛᱩ ᱢᱮᱱᱟᱜ ᱠᱷᱟᱡ ᱫᱚ ᱟᱛᱳ ᱨᱮᱭᱟᱜ ᱢᱟᱱᱮ ᱪᱮ ᱠᱟᱱᱟ ᱟᱛᱳ ᱨᱮᱭᱟᱜ ᱢᱟᱱᱮ ᱫᱚ ᱱᱚᱣᱟ ᱠᱟᱱᱟ ᱡᱮ ᱟᱛᱳ ᱨᱮᱱ ᱦᱚᱲ ᱢᱤᱞᱟᱹᱣ ᱢᱤᱥᱟᱹᱣ ᱠᱟᱛᱮᱜ ᱵᱚᱱ ᱛᱮᱦᱮᱱᱟ ᱦᱳᱭᱥᱮ ᱡᱟᱦᱟᱸᱭ ᱫᱩᱠ ᱯᱟᱲᱟᱣᱟᱭᱟ ᱩᱱᱤ ᱫᱩᱠ ᱥᱚᱢᱚᱭᱨᱮ ᱩᱱᱤ ᱜᱚᱲᱚ ᱮᱢᱟᱣᱟᱭᱟ ᱵᱚᱱ ᱦᱳᱭᱥᱮ ᱟᱨ ᱡᱟᱦᱟᱸ ᱮᱱᱛᱮᱱ ᱚᱱᱠᱟ ᱡᱩᱫᱤ ᱠᱩᱥᱤ ᱨᱟᱹᱥᱠᱟᱹ ᱢᱮᱱᱟᱜᱼᱟ ᱛᱚ ᱠᱩᱥᱤ ᱨᱟᱹᱥᱠᱟᱹ ᱵᱩᱱ ᱢᱟᱱᱟᱣᱟ ᱚᱱᱟ ᱥᱟᱶᱛᱮ ᱮᱱᱛᱮᱫ ᱫᱩᱠ ᱨᱟᱹᱥ ᱫᱩᱠ ᱜᱷᱟᱹᱲᱤᱡ ᱫᱚ ᱫᱩᱠ ᱵᱚᱱ ᱢᱟᱱᱟᱣᱟ ᱦᱳᱭᱥᱮ ᱟᱨ ᱡᱚᱛ ᱡᱚᱛᱚ ᱦᱚᱲ ᱵᱚᱱ ᱜᱚᱲᱚ ᱡᱚᱝᱚᱜᱼᱟ ᱢᱺᱡᱷᱤ ᱯᱟᱨᱟᱱᱤᱠ ᱠᱚ ᱡᱚᱛᱚ ᱟᱛᱳ ᱨᱮᱵᱚᱱ ᱵᱮᱱᱟᱣ ᱠᱟᱫ ᱠᱚᱣᱟ ᱱᱟᱦᱟᱜ ᱟᱨ ᱥᱟᱱᱟᱢ ᱠᱤᱪᱷᱩ ᱯᱩᱡᱟᱹ ᱯᱟᱥᱟ ᱠᱚ ᱢᱟᱱᱟᱜ ᱟᱵᱚᱣᱟᱜ ᱢᱟ ᱢᱮᱱᱟᱜ ᱛᱟᱵᱚᱱ ᱜᱮᱭᱟ ᱟᱵᱚᱣᱟᱜ ᱢᱟ ᱡᱚᱛᱚ ᱠᱷᱚᱡᱽ ᱵᱷᱮᱜᱟᱨ ᱜᱮ
ᱚᱱᱟ ᱠᱚᱜᱮ ᱱᱷᱟᱜ ᱵᱚᱱ ᱟᱵᱚ ᱫᱚ ᱟᱵᱚ ᱟᱯᱱᱟᱨ ᱛᱮᱜᱮ ᱵᱚᱱ ᱧᱮᱞ ᱴᱷᱤᱠ ᱛᱟᱵᱚᱱᱟ ᱟᱨ ᱛᱤᱱᱟᱹᱜ ᱦᱩᱭᱩᱜᱼᱟ ᱟᱵᱚ ᱟᱵᱚ ᱟᱯᱱᱟᱨᱟᱜ ᱵᱚᱱ ᱟᱯᱱᱟᱨ ᱟᱨ ᱛᱤᱱᱟᱹᱜ ᱦᱩᱭᱩᱜᱼᱟ ᱟᱵᱚ ᱡᱟᱦᱟᱸᱴᱟᱜ ᱠᱟᱱ ᱛᱟᱵᱚᱱᱟ ᱚᱱᱟ ᱵᱚᱱ ᱪᱮᱤᱠᱟᱹᱭᱟ ᱟᱨ ᱮᱴᱟᱜ ᱦᱚᱲᱟᱜ ᱥᱟᱵ ᱠᱟᱛᱮᱫ ᱫᱚ ᱱᱟᱦᱟᱜ ᱟᱵᱚ ᱫᱚ ᱵᱟᱵᱩᱱ ᱩᱱᱠᱩ ᱞᱮᱠᱟᱜᱼᱟ ᱦᱳᱭᱥᱮ ᱥᱮ ᱩᱱᱠᱩᱣᱟᱜ ᱤᱭᱟᱹ ᱨᱮᱫᱚ ᱵᱟᱵᱚᱱ ᱪᱟᱞᱟᱜᱼᱟ ᱟᱫᱚ ᱱᱟᱦᱟᱜ ᱚᱱᱮ ᱚᱱᱠᱟᱜᱮ ᱟᱯᱱᱟᱨ ᱱᱤᱡᱮ ᱛᱮᱜᱮ ᱡᱩᱢᱤᱫᱚᱜ ᱦᱩᱭᱩᱜᱼᱟ ᱡᱚᱛᱚ ᱦᱚᱲ ᱟᱨ ᱚᱠᱛᱚ ᱠᱚᱦᱚᱸ ᱱᱚᱜᱼᱚᱭ ᱠᱩᱲᱟᱹᱜ ᱠᱟᱱ ᱛᱟᱞᱟᱝᱟ ᱦᱟᱸᱜ ᱛᱟᱦᱚᱞᱮ ᱟᱨ ᱡᱟᱦᱟᱸᱱᱟᱜ ᱠᱚ ᱢᱮᱱ ᱵᱮᱱ ᱵᱮᱨᱮᱫ ᱠᱟᱱᱟ ᱥᱮ ᱟᱵᱮᱱ ᱵᱮᱱ
ᱵᱟ ᱟᱹᱵᱤᱱ ᱥᱟᱶᱛᱮ ᱨᱚᱯᱚᱲ ᱠᱟᱛᱮᱫ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱟ ᱟᱨ ᱚᱠᱛᱚ ᱠᱚᱦᱚᱸ ᱛᱚ ᱪᱟᱵᱟᱭᱮᱱᱟ
ᱦᱳ ᱚᱠᱛᱚ ᱠᱚ ᱪᱟᱞᱟᱣᱱᱟ ᱫᱚᱵᱟᱨ ᱦᱚᱸ ᱵᱤᱱ ᱵᱤᱱ ᱠᱚᱞ ᱫᱟᱲᱮᱜ ᱜᱮᱭᱟ ᱦᱳᱭ ᱦᱮᱸ ᱢᱟ ᱛᱟᱦᱚᱞᱮ ᱡᱚᱦᱟᱨ
ᱦᱚᱭ ᱛᱚ